ᱦᱮᱸ ᱞᱟᱹᱭᱫᱟᱹᱧ ᱨᱚᱲ ᱟᱸᱡᱚᱢᱚᱜ ᱠᱟᱱ ᱛᱟᱞᱤᱧᱟ? ᱮ ᱡᱚᱦᱟᱨ ᱜᱮ ᱜᱚᱝᱠᱮ᱾
ᱦᱮᱸ ᱡᱚᱦᱟᱨ ᱜᱮ ᱜᱚᱝᱠᱮ᱾
ᱦᱮᱸ ᱛᱟᱦᱞᱮ ᱪᱮᱜ ᱵᱤᱱ ᱪᱤᱠᱟᱹᱭᱫᱟ?
ᱟᱹᱞᱤᱧ ᱫᱚ ᱦᱚᱸᱜᱼᱚᱭ ᱫᱩᱲᱩᱵ ᱵᱟᱲᱟᱣ ᱠᱟᱱᱟᱞᱤᱧ ᱚᱲᱟᱜ ᱠᱚᱨᱮ ᱜᱮ᱾
ᱟᱪᱪᱷᱟ ᱟᱪᱪᱷᱟ ᱡᱚᱢ ᱠᱚ ᱦᱩᱭᱮᱱᱟ ᱥᱮ ᱵᱟᱝ?
ᱡᱚᱢ ᱠᱚ ᱟᱹᱣᱨᱤᱭᱟᱜᱼᱟ᱾
ᱟᱪᱪᱷᱟ ᱵᱷᱟᱜᱤ ᱜᱮ ᱟᱨ ᱛᱟᱦᱞᱮ ᱱᱟᱯᱟᱭ ᱵᱟᱲᱟ ᱜᱮ?
ᱦᱮᱸ ᱮᱠᱷᱚᱱ ᱫᱚ ᱢᱚᱴᱟᱟᱢᱩᱴᱤ ᱱᱟᱯᱟᱭ ᱵᱟᱲᱟᱜ ᱜᱮ᱾ ᱛᱟᱦᱞᱮ ᱟᱹᱵᱤᱱ ᱫᱚ ᱱᱟᱯᱟᱭ ᱜᱮᱛᱚ?
ᱯᱟᱭ ᱜᱮ᱾
ᱟᱪᱪᱷᱟ᱾
ᱥᱮ ᱚᱠᱟᱨᱮ ᱢᱮᱱᱟᱜ ᱵᱤᱱᱟ?
ᱦᱮᱸ ᱚᱲᱟᱜ ᱨᱮ ᱜᱚᱰᱟ ᱥᱮᱜ ᱞᱤᱧ ᱫᱩᱲᱩᱵ ᱠᱟᱱᱟ᱾
ᱟᱪᱪᱷᱟ ᱢᱟᱱᱮ ᱥᱮᱨᱚᱠᱚᱢ ᱯᱷᱟᱠᱟ ᱢᱟᱴᱷ ᱢᱮᱱᱟᱜ ᱛᱟᱯᱮᱭᱟ
ᱦᱳᱭ ᱚᱱᱮ ᱠᱩᱞᱦᱤ ᱢᱩᱪᱟᱹᱜ ᱨᱮᱜᱮ ᱢᱤᱫᱴᱟᱝ ᱰᱟᱹᱦᱤ ᱢᱮᱱᱟᱜᱼᱟ, ᱛᱟᱦᱞᱮ ᱚᱸᱰᱮ ᱜᱮ ᱚᱸᱰᱮ ᱠᱷᱚᱱ ᱟᱫᱚ ᱦᱟᱱᱛᱮ ᱱᱟᱛᱮ ᱡᱮ ᱡᱟᱨ ᱠᱷᱮᱛ ᱥᱮᱜ
ᱟᱪᱪᱷᱟ ᱟᱪᱪᱷᱟ ᱟ ᱛᱟᱦᱞᱮ ᱨᱚᱦᱚᱭ ᱠᱚᱫᱚ ᱵᱮᱱ ᱛᱤᱱᱟᱹᱜ ᱥᱟᱺᱜᱤᱧ ᱠᱮᱫᱟ?
ᱨᱚᱦᱚᱭ ᱠᱚᱫᱚ ᱜᱚᱝᱠᱮ ᱟᱹᱣᱨᱨᱤ ᱞᱤᱧ ᱪᱟᱵᱟᱭᱟ ᱢᱮᱱᱟᱜ ᱜᱮᱭᱟ᱾ ᱜᱷᱩᱴᱩ ᱦᱟᱥᱟ ᱛᱚ᱾
ᱟᱪᱪᱷᱟ ᱚᱸ
ᱟᱞᱮ ᱢᱟ ᱟᱞᱮᱢᱟ ᱵᱤᱨ ᱫᱤᱥᱚᱢ᱾
ᱦᱩᱸ ᱦᱩᱸ
ᱛᱟᱦᱞᱮ ᱢᱚᱴᱟ ᱢᱚᱴᱟ ᱟᱲᱮ ᱛᱟᱦᱞᱮ ᱠᱷᱮᱛ ᱠᱚ ᱟᱨᱠᱤ ᱥᱚᱢᱟᱱ ᱛᱮ ᱵᱟᱝ ᱫᱟᱜᱚᱜᱼᱟ᱾
ᱚ ᱚ ᱵᱷᱟᱜᱤ ᱜᱮ ᱟᱞᱮ ᱦᱚᱸᱛᱚ ᱚᱝᱠᱟᱜᱮ ᱟᱞᱮ ᱦᱚᱸ ᱵᱤᱨ ᱫᱤᱥ ᱜᱮ ᱱᱚᱝᱠᱟ ᱟᱨᱠᱤ ᱪᱮᱛᱟᱱ ᱞᱟᱛᱟᱨ ᱪᱮᱛ ᱛᱟᱱ ᱞᱟᱛᱟᱨ ᱢᱟᱱᱮ ᱡᱮ ᱥᱚᱢᱟᱱ ᱛᱮ ᱚᱝᱠᱟ ᱫᱚ ᱵᱟᱝ ᱡᱮᱴᱟ ᱚᱱᱮ ᱵᱤᱞᱟᱹᱛ ᱠᱚᱨᱮ ᱵᱤᱧ ᱧᱮᱞ ᱠᱟᱜ ᱜᱮᱭᱟ ᱚᱱᱛᱮ ᱫᱚ ᱥᱚᱢᱟᱱ ᱜᱮᱭᱟ ᱠᱷᱮᱛ ᱡᱟᱦᱟᱸ ᱚᱱᱮ ᱡᱮ ᱢᱩ ᱢᱤᱜ ᱢᱩᱪᱟᱹᱜ ᱠᱷᱚᱡ ᱵᱤᱱ ᱠᱚᱭᱚᱜᱟ ᱯᱩᱨᱟᱹ ᱦᱟᱱᱟ ᱢᱩᱪᱟᱹᱜ ᱦᱟᱱᱛᱮ ᱵᱮᱱ ᱧᱮᱟᱢᱟ ᱱᱚᱣᱟ ᱫᱚ ᱛᱟᱞᱟ ᱢᱟᱞᱟ ᱧᱮᱞ ᱢᱮ ᱛᱟᱭᱚᱢ ᱥᱮᱜ ᱮᱢ ᱠᱚᱭᱚᱜᱟ ᱩᱥᱩᱞ ᱜᱮ ᱟᱨ ᱦᱟᱱᱛᱮ ᱮᱸ ᱫᱷᱟᱨᱥᱟᱝ ᱜᱮ ᱚᱸ ᱚᱝᱠᱟ ᱧᱮᱧᱟᱢᱚᱜᱼᱟ ᱟᱞᱮ ᱥᱮ
ᱦᱳᱭ ᱟᱨ ᱜᱚᱴᱟ ᱫᱟᱨᱮᱛᱮ ᱯᱮᱨᱮᱡ ᱢᱟᱴᱷ ᱠᱚᱦᱚᱸ ᱵᱟᱢ ᱧᱮᱧᱟᱢᱟ ᱱᱚᱲᱸᱰᱮ ᱠᱷᱚᱱ ᱦᱟᱱᱟ ᱢᱩᱪᱟᱹᱫ᱾
ᱦᱮᱸ,
ᱟᱞᱮ ᱥᱮᱜ ᱦᱚᱸ ᱚᱝᱠᱟ ᱜᱮ ᱜᱚᱝᱠᱮ ᱾
ᱦᱩᱸ ᱛᱟᱞᱦᱮ ᱤᱭᱟᱹ ᱪᱮᱜ ᱠᱚ ᱞᱟᱹᱭᱟ ᱪᱮᱜ ᱠᱚᱛᱮ ᱵᱮᱱ ᱥᱤ ᱦᱚᱪᱚᱭᱮᱫᱟ?
ᱟᱹᱞᱤᱧ ᱫᱚ ᱦᱚᱜᱼᱚᱭ ᱮᱠᱷᱚᱱ ᱫᱚ ᱾ ᱴᱟᱠᱴᱟᱨ ᱢᱟ ᱵᱟᱝ ᱯᱟᱨᱚᱢᱚᱜ ᱢᱚᱴᱟ ᱢᱚᱴᱟ ᱟᱲᱮ ᱾
ᱦᱮᱸ
ᱟᱡ, ᱚᱱᱮ ᱱᱟᱦᱮᱞ ᱠᱚᱛᱮ ᱜᱮ ᱟᱨ ᱡᱟᱦᱟᱸ ᱠᱚ ᱠᱟᱹᱴᱤᱡ ᱥᱚᱢᱟᱱ ᱧᱚᱜ ᱜᱮᱭᱟ ᱚᱱᱟ ᱠᱚᱨᱮ ᱴᱨᱟᱠᱴᱟᱨ ᱠᱚ ᱪᱟᱞᱟᱜᱼᱟ ᱾ ᱚᱱᱟ ᱠᱚᱫᱚ ᱢᱤᱫ ᱪᱟᱥ ᱠᱟᱛᱮᱜ ᱴᱨᱟᱠᱴᱟᱨ ᱛᱮᱜᱮ ᱾ ᱛᱟᱞᱮ ᱜᱚᱝᱠᱮ ᱟᱹᱵᱤᱱ ᱫᱚ ᱟᱨ ᱛᱤᱱ ᱥᱟᱺᱜᱤᱧ ᱠᱮᱫᱟᱵᱤᱱ ᱪᱟᱥ ᱠᱚ?
ᱟᱹᱞᱤᱧ ᱫᱚ ᱦᱟᱸᱜ ᱪᱟᱥ ᱫᱚᱞᱤᱧ ᱢᱩᱪᱟᱹᱫ ᱟᱹᱜᱩ ᱠᱮᱜᱼᱟ ᱟᱫᱚ ᱴᱮᱠᱴᱟᱨ ᱫᱚ ᱚᱲᱟᱜ ᱨᱮᱱᱟᱜ ᱢᱮᱱᱟᱜᱼᱟ ᱟᱛᱚ ᱛᱟᱞᱦᱮ ᱚᱱᱟᱛᱮ ᱪᱟᱯ ᱵᱟᱹᱱᱩᱜᱼᱟ ᱟᱹᱞᱤᱧ ᱯᱳᱭᱞᱳ ᱾ ᱡᱚᱛᱚ ᱞᱤᱧ ᱥᱤ ᱪᱟᱵᱟᱠᱮᱜ-ᱟ ᱛᱟᱨᱯᱚᱨ ᱮᱴᱟᱜ ᱦᱚᱲᱟᱜ ᱵᱟᱠᱷᱟᱱ ᱫᱚ ᱧᱮᱞᱵᱤᱱ ᱮᱴᱟᱜ ᱦᱚᱲᱟᱜ ᱥᱤᱵᱤᱱ ᱪᱟᱞᱟᱣᱱᱟ ᱟᱫᱚ ᱚᱱᱮ ᱵᱤᱱ ᱩᱰᱳᱠᱚᱜ ᱠᱟᱱᱟ ᱛᱤᱥ ᱪᱚ ᱟᱫᱚ ᱦᱳᱭᱳᱜ ᱱᱚᱰᱮ ᱫᱚ ᱾ ᱵᱟᱵᱤᱱ ᱧᱮᱞ ᱵᱟᱵᱤᱱ ᱥᱤ ᱫᱟᱲᱮᱭᱟᱜᱼᱟ ᱟᱨ ᱾ ᱥᱤ ᱜᱷᱮᱨᱟ ᱟᱫᱚ ᱨᱚᱦᱚᱭ ᱜᱷᱮᱨᱟᱣ ᱞᱮᱠᱷᱟ ᱠᱷᱟᱱ ᱫᱚ ᱱᱤᱛᱚ ᱥᱤ ᱛᱚ ᱵᱟᱝ ᱜᱟᱱᱚᱜᱼᱟ ᱾
ᱵᱟᱝ ᱜᱟᱱᱚᱜᱼᱟ ᱾ ᱟᱨ ᱚᱲᱟᱜ ᱨᱮᱱᱟᱜ ᱞᱟᱦᱟ ᱵᱟᱝ ᱥᱤ ᱞᱮ ᱠᱷᱟᱱ ᱯᱷᱟᱸᱠ ᱨᱮ ᱩᱰᱳᱹᱜ ᱞᱮᱠᱷᱟᱱ ᱟᱫᱚ ᱚᱲᱟᱜ ᱨᱮᱱᱟᱜ ᱫᱚ ᱵᱟᱹᱵᱤᱱ ᱥᱚᱢᱚᱭᱚᱜᱼᱟ ᱾
ᱦᱩᱸ ᱦᱩᱸ ᱾
ᱦᱟᱱᱛᱮ ᱱᱟᱛᱮ ᱠᱚ ᱦᱚᱨᱚ ᱵᱚᱨᱚ ᱫᱤᱱ ᱠᱚ ᱠᱷᱤᱡᱞᱟᱹ ᱟᱹᱱᱤᱡᱼᱟ ᱵᱷᱳᱨ ᱠᱷᱚᱱᱟᱜ ᱠᱚ ᱞᱟᱭᱤᱱ ᱠᱟᱜᱼᱟ ᱾
ᱦᱮᱸ ᱵᱷᱳᱨ ᱠᱷᱚᱱᱟᱜ ᱢᱟᱱᱮ ᱡᱚᱛᱚ ᱜᱮᱛᱚ ᱠᱚ ᱢᱚᱱᱮᱭᱟ ᱪᱟᱥ ᱨᱟᱠᱟᱜ ᱦᱩᱭᱩᱜ ᱛᱤᱧᱟᱹ ᱛᱟᱲᱟᱛᱟᱲᱤ ᱜᱮ ᱦᱮᱸ ᱥᱮ ᱵᱟᱝ ᱦᱩᱸᱜᱼᱦᱩᱸ ᱾ ᱟᱨ ᱛᱟᱞᱦᱮ ᱟᱯᱮᱥᱮᱫ ᱵᱷᱤᱛᱟᱹ ᱞᱟᱜ ᱠᱚᱫᱚ ᱢᱟᱱᱮ ᱢᱩᱱᱤᱥ ᱠᱚᱯᱮ ᱠᱷᱟᱴᱟᱣᱮᱫ ᱠᱚᱣᱟ ᱥᱮ ᱵᱟᱝ ᱥᱮ ᱚᱲᱟᱜ ᱦᱚᱲ ᱠᱚᱛᱮᱜᱮ?
ᱢᱩ ᱥᱟᱛᱮ ᱜᱮ ᱜᱚᱝᱠᱮ ᱛᱚ ᱮᱢᱚᱱ ᱥᱚᱢᱚᱥᱥᱟ ᱱᱚᱛᱮ ᱢᱩᱱᱤᱥ ᱠᱚᱣᱟᱜ ᱱᱤᱛᱟᱹᱜ ᱾
ᱦᱩᱸ,
ᱱᱤᱛᱚᱜ ᱵᱤᱱ ᱞᱟᱹᱭ ᱦᱚᱴᱚ ᱟᱭᱟ
ᱦᱩᱸ,
ᱜᱟᱯᱟ ᱥᱮᱛᱟᱜ ᱟᱨᱚ ᱢᱤᱫ ᱫᱷᱟ ᱪᱟᱞᱟᱜ ᱦᱩᱭᱩᱜᱼᱟ ᱥᱮ ᱛᱟᱜ ᱵᱮᱲᱟ ᱛᱚᱵᱮ ᱱᱟᱠᱚ ᱦᱤᱡᱩᱜᱼᱟ ᱟᱨ ᱱᱚᱛ ᱛᱮ ᱟᱲᱮ ᱞᱟᱜ ᱯᱩᱨᱟᱹᱣ ᱠᱟᱛᱮᱫ ᱦᱚᱸ ᱟᱹᱭᱩᱵ ᱵᱮᱲᱟ ᱟᱨᱚ ᱯᱟᱹᱣᱨᱟᱹ ᱞᱟᱜᱟᱜᱼᱟ ᱾
ᱚ ᱚ,
ᱟ ᱵᱟᱵᱤᱱ ᱮᱢᱟᱭ ᱠᱷᱟᱱ ᱟᱫᱚ ᱯᱚᱨᱮᱨ ᱫᱤᱱ ᱫᱚ ᱟᱫᱚ ᱵᱟᱭ ᱦᱤᱡᱩᱜᱼᱟᱭ ᱩᱱᱤ ᱫᱚ ᱾
ᱟᱪᱪᱷᱟ ᱟᱪᱪᱷᱟ ᱟᱞᱮᱥᱮᱫ ᱫᱚ ᱠᱤᱱᱛᱩ ᱚᱱᱠᱟ ᱫᱚ ᱵᱟᱝ ᱚᱱᱮ ᱱᱚᱛᱮ ᱫᱚ ᱵᱟᱝ ᱠᱟᱹᱢᱤ ᱠᱚ ᱯᱟᱸᱡᱟᱭ ᱟᱨ ᱠᱟᱹᱢᱤ ᱦᱚᱸ ᱫᱚᱢᱮ ᱾ ᱛᱟᱞᱮ ᱡᱮᱨ ᱡᱟᱨ ᱟᱫᱚ ᱨᱳᱡᱽᱜᱟᱨ ᱨᱮᱱᱟᱜ ᱫᱷᱟᱱ ᱫᱟ ᱢᱟᱱᱮ ᱞᱟᱹᱭ ᱦᱚᱴᱚ ᱟᱫᱮᱭᱟᱢ ᱢᱟᱱᱮ ᱟᱡ ᱟᱡ ᱚᱱᱠᱟ ᱫᱚ ᱤᱭᱟᱹ ᱠᱟᱜᱟᱭ ᱴᱷᱤᱠᱟᱹ ᱞᱮᱠᱟ ᱟᱨᱠᱤ ᱟᱡ ᱡᱟᱦᱟᱸᱛᱤᱱᱟᱹᱜ ᱯᱩᱨᱟᱹᱣ ᱯᱩᱨᱟ. ᱣᱟᱭ ᱾ ᱡᱮ ᱱᱤᱱᱟᱹᱜ ᱜᱟᱱ ᱤᱭᱟᱹ ᱠᱟᱱᱟ ᱚᱱᱠᱟ ᱫᱚ ᱵᱟᱝ ᱦᱩᱸ ᱢᱟᱱᱮ ᱪᱩᱠᱛᱤ ᱦᱤᱥᱟᱹᱵ ᱠᱚ ᱠᱟᱹᱢᱤᱭᱟ ᱟᱞᱮ ᱱᱚᱱᱛᱮ ᱫᱚ ᱾
ᱦᱟᱸ,
ᱚᱱᱟᱛᱮ ᱛᱟᱛᱟ. ᱲᱤ ᱜᱮ ᱡᱚᱛᱚ ᱦᱚᱲᱟᱜ ᱜᱮ ᱦᱩᱭᱩᱜ ᱜᱮᱭᱟ ᱟᱫᱚ ᱚᱱᱮ ᱢᱤᱫ ᱵᱮᱲᱟ ᱫᱚ ᱠᱷᱟ. ᱡᱟ. ᱲᱤ ᱮᱢ ᱞᱟᱜᱟᱜᱼᱟ ᱾
ᱦᱩᱸ, ᱦᱮᱸ ᱚᱱᱟ ᱫᱚ ᱞᱟᱜᱟᱜ ᱜᱮᱭᱟ᱾ ᱦᱟᱸ, ᱠᱟᱹᱢᱤᱱ ᱵᱤᱱ ᱟᱹᱜᱩᱭ ᱨᱮᱦᱚᱸ ᱚᱱᱟ ᱫᱚ ᱞᱟᱜᱟᱣ ᱵᱤᱱ ᱜᱮᱭᱟ᱾ ᱟᱞᱢ ᱩᱱᱤ ᱥᱟᱶ
ᱟᱨ ᱛᱟᱦᱞᱮ ᱮᱭ ᱤ ᱟᱯᱮ ᱥᱮᱫ ᱫᱚ ᱪᱮᱜ ᱞᱮᱠᱟ ᱴᱮᱠᱴᱟᱨ ᱨᱮᱱᱟᱜ ᱫᱟᱢ ᱠᱚ ᱵᱟᱹᱲᱛᱤᱭᱮᱱᱟ?
ᱫᱟᱢ ᱮᱠᱷᱚᱱ ᱱᱤᱛᱚᱜ ᱫᱚ ᱠᱚ ᱴᱩ ᱦᱩᱭᱞᱟᱨ ᱫᱚᱠᱚ ᱯᱩᱸᱪᱤᱥ ᱴᱟᱠᱟ ᱠᱟᱫᱟ᱾
ᱟᱪᱪᱷᱟ ᱟᱪᱪᱷᱟ,
ᱟᱨ ᱯᱷᱩᱨ ᱦᱩᱭᱞᱟᱨ ᱠᱷᱟᱱ ᱫᱚ ᱪᱷᱟᱵᱵᱤᱥ ᱤᱭᱟᱹ ᱥᱟᱛᱟᱥ ᱴᱟᱠᱟ᱾
ᱯᱷᱳᱨ ᱦᱩᱭᱞᱟᱨ,
ᱦᱳᱭ,
ᱦᱮᱸ,
ᱚᱱᱟ ᱠᱷᱟᱱ ᱫᱚ ᱥᱟᱛᱟᱥ ᱴᱟᱠᱟ ᱢᱤᱱᱤᱴ᱾ ᱦᱚᱭ ᱵᱟᱨ ᱨᱚᱠᱚᱢ ᱨᱮᱴ ᱪᱟᱞᱟᱜ ᱠᱟᱱᱟ᱾
ᱟᱵᱤᱱ ᱫᱚ ᱛᱟᱦᱚᱞᱮ ᱪᱮᱜ ᱠᱚᱛᱮ ᱵᱤᱱ ᱥᱤ ᱦᱚᱪᱚ ᱠᱮᱫᱟ ᱱᱚᱣᱟ ᱯᱷᱳᱨ ᱦᱩᱭᱞᱟᱨ ᱛᱮᱜᱮ?
ᱦᱮᱸ ᱴᱩ ᱦᱩᱭᱞᱟᱨ ᱛᱮᱜᱮ ᱟᱛᱳ ᱨᱮᱱᱟᱜ ᱢᱮᱱᱟᱜᱼᱟ᱾ ᱛᱟᱦᱚᱞᱮᱟᱸᱡᱚᱢᱫᱟ
ᱚ,
ᱞᱟᱹᱭ ᱫᱟᱞᱤᱧ ᱟᱜ ᱟᱛᱳ ᱨᱮᱜᱮ ᱢᱮᱱᱟᱜᱼᱟ, ᱟᱫᱚ ᱩᱱᱤᱭᱟᱜ ᱛᱮᱜᱮ᱾
ᱚ,
ᱟᱫᱚ ᱛᱟᱦᱚᱞᱮ, ᱦᱮᱸ ᱟᱫᱚ ᱱᱩᱭᱟᱜ ᱡᱚᱠᱷᱚᱱ ᱢᱮᱱᱟᱜᱼᱟ ᱱᱚᱰᱮ ᱟᱫᱚ ᱩᱱᱤᱭᱟᱜ ᱜᱮ ᱱᱚᱣᱟ ᱵᱟᱹᱫᱽ ᱫᱚ ᱦᱩᱭ ᱠᱟᱱᱟ ᱱᱤᱛᱚᱜ ᱫᱚ᱾
ᱟᱪᱪᱷᱟ ᱟᱹᱰᱤ ᱱᱟᱯᱟᱭ,
ᱟᱨ ᱱᱩᱭᱟᱹ ᱮᱴᱟᱜ ᱵᱟᱹᱫ ᱥᱤ ᱥᱮᱱ ᱞᱮᱱᱠᱷᱟᱱ ᱜᱮᱛᱚ ᱮᱴᱟᱜ ᱠᱚᱠᱚ ᱵᱚᱞᱚᱱᱟ?
ᱦᱸ ᱟᱫᱚ ᱩᱱᱫᱚ ᱦᱟᱸᱜ ᱵᱟᱠᱷ ᱵᱟᱭ ᱦᱮᱡ ᱫᱟᱲᱮᱭᱟᱜᱼᱟ᱾
ᱦᱳᱭ,
ᱚ ᱢᱟᱱᱮ ᱱᱚᱸᱰᱮ ᱟᱨᱠᱤ ᱮᱴᱟᱜ ᱦᱚᱲ ᱠᱚ ᱵᱚᱞᱚᱱᱟ ᱵᱟᱝ᱾ ᱟᱨ ᱧᱩᱛ ᱧᱤᱫᱟᱹ ᱠᱚ ᱥᱤᱭ ᱮᱫᱟ ᱥᱮ ᱵᱟᱝ, ᱥᱮ ᱫᱤᱱᱮᱢᱟ ᱨᱮᱜᱮ ᱪᱟᱵᱟᱜ ᱠᱟᱱᱟ?
ᱵᱟᱝ ᱤᱝᱠᱟᱹ ᱱᱚᱴᱟ ᱫᱚᱥᱴᱟ ᱦᱟᱹᱨᱤᱡ ᱠᱤᱱ ᱥᱤᱭᱟ᱾
ᱟᱪᱪᱷᱟ ᱟᱪᱪᱷᱟ ᱵᱷᱟᱹᱜᱤ ᱜᱮ᱾ ᱟᱨ ᱚᱱᱠᱟ ᱫᱚ ᱛᱤᱱᱟᱹᱜ ᱛᱤᱱᱟᱹᱜ ᱜᱟᱱ ᱠᱷᱮᱛ ᱢᱮᱱᱟᱜ ᱠᱟᱜ ᱛᱟᱵᱤᱱᱟ ᱟᱵᱮᱱᱟᱜ ᱫᱚ?
ᱟᱹᱞᱤᱧᱟᱜ ᱢᱮᱱᱟᱜ ᱜᱮᱭᱟ ᱮᱠᱷᱚᱱ ᱜᱚᱝᱠᱮ ᱮᱜ ᱚᱨᱫᱷᱮᱠ ᱞᱮᱠᱟ ᱜᱮ ᱵᱟᱝ ᱫᱟᱜ ᱠᱟᱱ ᱛᱟᱹᱟᱞᱤᱧᱟ᱾
ᱚ,
ᱵᱤᱫ ᱥᱚᱰᱚᱜ ᱥᱚᱰᱚᱜ ᱛᱮᱱᱟᱜ ᱫᱚ ᱦᱩᱭ ᱠᱟᱱᱟ ᱚᱱᱟ ᱠᱚᱫᱚ ᱨᱚ ᱪᱟᱞᱟᱜ ᱠᱟᱱᱟ᱾
ᱟᱪᱪᱷᱟ, ᱟᱨ ᱛᱟᱦᱞᱮ ᱱᱮᱛᱟᱨ ᱤᱭᱟᱹ ᱠᱚᱠᱚ ᱧᱟᱢᱚᱜ ᱦᱩᱸ, ᱟᱫᱚ ᱦᱟᱯᱮ ᱦᱟᱸᱜ ᱛᱤᱥ ᱚᱱᱠᱟᱭ ᱫᱟᱜ ᱮᱫᱟ ᱫᱟᱜ ᱫᱚᱭ ᱫᱟᱜ ᱮᱫᱟ ᱛᱚ ᱟᱫᱚ ᱚᱱᱮ ᱚᱱᱠᱟ ᱫᱟᱜ᱾ ᱢᱟᱱᱮ ᱠᱟᱹᱢᱤ ᱨᱮᱫᱚ ᱵᱟᱝ ᱞᱟᱜᱟᱜ ᱠᱟᱱᱟ᱾ ᱡᱟᱭᱦᱳᱠ ᱛᱚᱞᱟᱜ ᱨᱮᱦᱚᱸ
ᱦᱩᱸ, ᱢᱤᱫᱴᱟᱝ ᱢᱟᱨᱟᱝ ᱧᱚᱜ ᱮ ᱫᱟᱜ ᱞᱮᱠᱷᱟᱱ ᱚᱱᱟ ᱫᱚ ᱪᱟᱥ ᱨᱮ ᱞᱟᱜᱟᱣ
ᱦᱩᱭᱩᱜᱼᱟ᱾ ᱦᱮᱸ ᱦᱮᱸ, ᱟᱫᱚ ᱚᱱᱟ ᱛᱚ ᱵᱟᱝ ᱜᱟᱱᱚᱜ ᱠᱟᱱᱟ ᱛᱚ ᱵᱟᱠᱷᱟᱱ ᱱᱤᱛᱚᱜ ᱛᱮᱫᱚ ᱦᱳᱭᱡᱷᱚᱛᱚ ᱦᱚᱸ ᱟᱹᱰᱤ ᱦᱚᱲ ᱜᱮᱠᱚ ᱯᱩᱨᱟᱹᱣ ᱠᱮᱭᱟ᱾ ᱱᱤᱭᱟᱹᱵᱟᱨ ᱫᱚ ᱫᱟᱜ ᱜᱮ ᱵᱟᱹᱱᱩᱜ ᱫᱚ ᱢᱟᱱᱮ ᱤᱭᱟᱹ ᱦᱚᱸ ᱵᱟᱝ ᱵᱟᱡᱟᱹᱜ᱾ ᱡᱟᱹᱯᱩᱫ ᱫᱤᱱ ᱞᱮᱠᱟ ᱦᱚᱸ ᱵᱟᱝ ᱵᱩᱡᱷᱟᱹᱜ ᱡᱟᱹᱯᱩᱫ ᱫᱤᱱ ᱞᱮᱠᱟ ᱠᱟᱱᱟ ᱦᱮᱸᱜ-ᱮ ᱦᱮᱜ ᱱᱮᱛᱟᱨ᱾ ᱱᱮᱛᱟᱨ ᱵᱟᱠᱷᱟᱱ ᱫᱚ ᱪᱮᱫᱠᱟ ᱫᱟᱜ ᱠᱮᱜᱭᱼᱟ ᱥᱮ ᱵᱟᱝ ᱞᱟᱹᱭᱵᱤᱱ?
ᱵᱟᱝ
ᱦᱩᱸ᱾ ᱦᱩᱸ, ᱦᱩᱸ ᱦᱩᱸ, ᱛᱟᱦᱞᱮ ᱟᱵᱤᱱ ᱴᱚᱨᱚᱜᱰᱟᱝ ᱠᱚᱵᱤᱱ ᱚᱰᱟᱣ ᱵᱟᱲᱟᱭ ᱜᱮᱭᱟ ᱥᱮ ᱵᱟᱝ? ᱦᱮᱞᱳ᱾
ᱦᱮᱸ ᱜᱚᱝᱠᱮ ᱮᱰᱟᱣ ᱜᱮᱭᱟ ᱞᱤᱧ ᱚᱱᱟ ᱱᱮᱥ ᱫᱚ ᱵᱟᱹᱱᱩᱜᱼᱟ ᱛᱚ ᱫᱟᱜ᱾
ᱦᱮᱸ ᱟᱪᱪᱷᱟ ᱦᱮᱸ, ᱦᱮᱸ ᱟᱸᱡᱚᱢᱮᱫᱼᱟ ᱞᱤᱧᱺ
ᱦᱮᱞᱳ, ᱦᱮᱸ ᱞᱟᱹᱭ ᱵᱤᱱ᱾
ᱞᱟᱹᱭ ᱮᱫᱟ ᱞᱤᱧ ᱱᱮᱥ ᱫᱚ ᱚᱱᱠᱟ ᱫᱟᱜ ᱠᱚ ᱵᱟᱹᱱᱩᱜᱼᱟ᱾
ᱦᱮᱸ᱾ ᱦᱮᱞᱳ᱾
ᱛᱚᱨᱚᱰᱟᱝ ᱦᱚᱸ ᱚᱱᱠᱟ ᱵᱟᱝ ᱮᱰᱟᱣ ᱠᱟᱱᱟ᱾
ᱦᱮᱸ ᱦᱮᱸ ᱠᱟᱹᱴᱤᱡ ᱱᱮᱴᱳᱣᱟᱨᱠ ᱡᱟᱹᱱᱤᱡ ᱯᱨᱚᱵᱞᱮᱢ ᱫᱟᱭ ᱨᱚᱲ ᱦᱚᱭᱛᱳ ᱵᱷᱟᱜᱮ ᱧᱚᱜ ᱵᱟᱝ ᱟᱸᱡᱚᱢᱚᱜ ᱠᱟᱱᱟᱜ᱾
ᱦᱮᱸ᱾
ᱦᱮᱸ ᱞᱟᱹᱭ ᱵᱤᱱ᱾
ᱞᱟᱹᱭ
ᱦᱩᱸ᱾
ᱦᱮᱞᱳ ᱜᱚᱝᱠᱮ᱾
ᱦᱮᱸ ᱞᱟᱹᱭ ᱵᱤᱱ ᱟᱸᱡᱚᱢᱚᱜ ᱠᱟᱱᱟ᱾ ᱦᱮᱞᱳ᱾
ᱚᱱᱟᱜᱮ
ᱟᱨ ᱛᱟᱦᱚᱞᱮ ᱚᱱᱠᱟ ᱛᱟᱦᱚᱞᱮ ᱛᱤᱥ ᱠᱚᱛᱮ ᱫᱟᱜ- ᱫᱟᱜᱚᱜ ᱜᱮᱭᱟ ᱚᱱᱟ ᱠᱚ?
ᱟᱫᱚ ᱜᱚᱝᱠᱮ ᱢᱟᱨᱟᱝ ᱧᱚᱜ ᱠᱟᱹᱴᱤᱡ ᱵᱟᱭ ᱫᱟᱜ ᱞᱮᱠᱷᱟᱱ ᱛᱚ ᱵᱟᱝ ᱜᱟᱱᱚᱜ ᱠᱟᱱᱟ᱾
ᱚ, ᱚ, ᱦᱮᱸ, ᱦᱮᱸ ᱟᱞᱮ ᱱᱚᱛᱮ ᱚᱱᱠᱟ ᱢᱟᱱᱮ ᱠᱷᱮᱛ ᱥᱚᱰᱚ ᱥᱚᱰᱚ ᱢᱮᱱᱟᱜ-ᱟ ᱛᱚ ᱦᱚᱭᱛᱚ ᱜᱟᱰᱟ ᱠᱟᱹᱴᱤᱡ ᱞᱟᱛᱟᱨ ᱧᱚᱜ ᱛᱮ ᱠᱷᱮᱛ ᱫᱚ ᱪᱮᱛᱟᱱ ᱥᱮᱫ ᱛᱮ ᱦᱟᱠᱩ ᱠᱚ ᱨᱟᱠᱟᱵ ᱜᱮᱭᱟ ᱟᱫᱚ ᱟᱞᱮ ᱫᱚ ᱥᱚᱴᱠᱟ ᱜᱮᱭᱟ ᱞᱮ ᱚᱱᱟ ᱫᱚ᱾
ᱦᱚᱸ᱾
ᱟᱹᱰᱤ ᱜᱟᱱ ᱦᱟᱹᱠᱩ ᱠᱚ ᱨᱟᱠᱟᱵ ᱠᱚᱜ-ᱟ ᱛᱚ, ᱱᱟᱣᱟ ᱱᱟᱣᱟ ᱦᱟᱹᱠᱩ ᱠᱚ ᱱᱟᱣᱟ ᱫᱟᱜ ᱠᱟᱹᱴᱤᱡ ᱞᱤᱸᱜᱤ ᱟᱬᱜᱚ ᱞᱮᱱᱠᱷᱟᱡ᱾
ᱦᱩᱸ ᱛᱟᱯᱚᱨᱮ ᱜᱚᱢᱠᱮ ᱟᱞᱮ ᱱᱚᱰᱮ ᱚᱱᱠᱟ ᱵᱟᱵᱤᱱ ᱯᱟᱹᱛᱭᱟᱹᱜᱼᱟ᱾ ᱜᱟᱰᱟ ᱠᱷᱚᱱ ᱢᱤᱫᱴᱟᱝ ᱩᱰᱩᱠ ᱞᱮᱱᱟᱭ ᱯᱨᱟᱭ ᱵᱟᱨ ᱠᱮᱡᱤ ᱜᱟᱱ ᱨᱩᱭ ᱦᱟᱠᱳ᱾
ᱟᱪᱪᱷᱟ- ᱟᱪᱪᱷᱟ ᱢᱟᱱᱮ ᱚᱱᱟ ᱫᱚ ᱚᱠᱟ ᱞᱮᱠᱟ ᱩᱰᱩᱜ ᱮᱸ ᱜᱮᱴ ᱯᱷᱮᱰ ᱠᱚ ᱢᱮᱱᱟᱜ ᱛᱟᱯᱮᱭᱟ ᱥᱮ ᱪᱮᱫ?
ᱦᱚᱸ᱾
ᱚᱸ᱾
ᱚᱱᱟ ᱥᱟᱠᱷᱟ ᱠᱮᱱᱮᱞ ᱞᱮᱠᱟ ᱟᱨᱠᱤ ᱢᱤᱫ ᱫᱷᱟᱨᱮ ᱜᱮᱴ ᱢᱮᱱᱟᱜᱼᱟ᱾
ᱚ- ᱚ, ᱟᱹᱰᱤ ᱱᱟᱯᱟᱭ᱾
ᱛᱟᱦᱚᱞᱮ ᱩᱱᱤ ᱟᱲᱮ ᱞᱟᱜ ᱮ ᱦᱮᱡ ᱞᱮᱱᱟ᱾
ᱦᱩᱸ, ᱦᱩᱸ᱾
ᱛᱟᱦᱚᱞᱮ ᱟᱫᱚ ᱧᱟᱢ ᱠᱮᱫᱮᱭᱟᱭ᱾ ᱛᱚ ᱩᱱᱤ ᱟᱹᱰᱤ ᱨᱟᱹᱥ ᱠᱟᱹ ᱩᱱᱤ ᱟᱲᱮ ᱞᱟᱜ ᱠᱚ ᱟᱫᱚ ᱩᱱ ᱦᱤᱞᱳᱜ ᱫᱚ ᱵᱚᱱᱫᱚ ᱠᱮᱫᱟᱭ᱾
ᱚᱻ᱾ ᱟᱡ ᱮᱠᱞᱟ ᱜᱮ ᱛᱟᱦᱮᱸ ᱠᱟᱱᱟᱭ ᱦᱟᱹᱠᱩ ᱥᱟᱵ ᱡᱚᱠᱷᱮᱡ ᱫᱚ ᱟᱫᱚ ᱚᱠᱚᱭ ᱚᱝᱠᱟ ᱥᱩᱨ ᱠᱚᱨᱮ ᱵᱟᱠᱚ ᱛᱟᱦᱮᱸ ᱠᱟᱱᱟ᱾
ᱦᱮᱸ ᱥᱟᱺᱜᱤᱧ ᱧᱚᱜ ᱠᱟᱹᱴ ᱪᱷᱟᱲᱟ ᱧᱚᱜ ᱨᱮᱠᱚ ᱛᱟᱦᱮᱸ ᱠᱟᱱᱟ᱾ ᱧᱮᱞ ᱠᱮᱫᱮᱭᱟᱠᱚ ᱦᱚ᱾
ᱦᱩᱸ
ᱟᱨ ᱟᱡ ᱥᱩᱨ ᱨᱮ ᱛᱟᱦᱮᱸ ᱞᱮᱱᱠᱷᱟᱱ ᱛᱚ ᱦᱟᱹᱴᱤᱧ ᱠᱚᱜᱼᱟᱭ᱾
ᱦᱩᱸ ᱦᱩᱸ ᱦᱟᱹᱴᱤᱧ ᱠᱚᱜᱼᱟᱭ ᱢᱤᱜ ᱵᱟᱨ ᱦᱚᱲ ᱛᱤᱠᱤᱱ ᱡᱩᱫᱤ ᱠᱤᱱ ᱥᱟᱵ ᱠᱮᱭᱟ
ᱦᱮᱸ
ᱦᱩᱸ ᱩ ᱟᱫᱚ ᱚᱝᱠᱟ ᱩᱰᱩᱠᱚᱜ ᱜᱮᱭᱟ ᱠᱚ ᱦᱳᱭᱛᱳ ᱡᱚᱠᱷᱚᱱ ᱦᱮᱸ ᱞᱟᱹᱭ ᱵᱤᱱ᱾
ᱯᱩᱴᱠᱟᱹ ᱠᱚ ᱪᱮᱜ ᱞᱮᱠᱟ?
ᱦᱮᱸ ᱩᱫᱽ ᱯᱩᱴᱠᱟᱹ ᱛᱚ ᱚᱢᱚᱱᱚᱜ ᱠᱟᱱ ᱜᱮᱭᱟ ᱛᱮᱦᱮᱧ ᱵᱤᱨ ᱥᱮᱜ ᱠᱚ ᱪᱟᱞᱟᱣ ᱞᱮᱱ ᱛᱟᱞᱮᱭᱟ ᱚᱞᱟᱜ ᱚᱲᱟᱜ ᱦᱚᱲ ᱟᱫᱚ ᱚᱱᱮ ᱯᱟᱴᱠᱟ ᱩᱫᱽ ᱡᱟᱦᱟᱸ ᱛᱟᱨᱢᱟᱞ ᱩᱫᱽ ᱠᱚ ᱫᱚᱢᱮ ᱠᱚ ᱟᱹᱜᱩᱣ ᱠᱟᱜᱼᱟ ᱟᱨ ᱱᱚᱣᱟ ᱤᱭᱟᱹ
ᱟᱪᱪᱷᱟ
ᱯᱩᱴᱠᱟᱹ ᱦᱚᱸ ᱟᱫᱚ ᱠᱚ ᱦᱮᱸ ᱤᱱᱟᱹ ᱜᱮᱠᱚ ᱦᱟᱹᱴᱤᱧ ᱵᱟᱲᱟᱜ ᱠᱚ ᱚᱱᱟ ᱠᱚ ᱡᱚᱛᱚ ᱦᱚᱲ ᱥᱮᱫ ᱛᱚ ᱵᱟᱹᱱᱩᱜᱼᱟ ᱛᱚ ᱯᱮᱲᱟᱜ ᱠᱚᱨᱮ ᱠᱩᱞᱟᱜ ᱠᱚᱣᱟ ᱟᱨ ᱛᱮᱦᱮᱧ ᱦᱟᱸᱜ ᱯᱩᱴᱠᱟᱹᱞᱮ ᱥᱚᱲᱮᱭ ᱠᱟᱜᱼᱟ᱾
ᱟᱪᱪᱷᱟ ᱦᱮᱸ ᱱᱩᱠᱩ ᱫᱚ ᱥᱟᱫᱽ ᱨᱮᱱ ᱡᱤᱱᱤᱥ
ᱦᱳᱭ ᱦᱳᱭ ᱦᱳᱭ᱾ ᱟ ᱯᱩᱴᱠᱟᱹ ᱦᱮᱸ ᱦᱮᱸ᱾ ᱟ ᱯᱷᱩᱴᱠᱟᱹ ᱠᱚᱵᱮᱱ ᱞᱮᱴᱚ ᱵᱟᱲᱟᱣ ᱠᱟᱜ ᱠᱚᱣᱟ? ᱦᱮᱞᱳ᱾
ᱦᱮᱸ ᱯᱩᱛᱠᱟᱹ ᱞᱮᱴᱚ ᱜᱚᱝᱠᱮ ᱵᱤᱜ ᱨᱟᱴ ᱥᱤᱵᱤᱞ᱾
ᱦᱮᱸ ᱟᱹᱰᱤ ᱪᱮᱨᱦᱟ ᱵᱩᱡᱷᱟᱹᱜᱼᱟ᱾
ᱦᱮᱞᱳ ᱜᱚᱨᱮ ᱟᱨ ᱯᱤᱴᱷᱟᱹ ᱵᱤᱱ ᱡᱚᱢ ᱵᱟᱲᱟᱣ ᱠᱟᱜ ᱠᱚᱣᱟ?
ᱦᱮᱸ ᱯᱤᱴᱷᱟᱹ ᱡᱚᱢ ᱵᱟᱲᱟᱭ ᱦᱩᱭ ᱠᱟᱱᱟ, ᱩᱫᱽ ᱦᱚᱸ ᱯᱤᱴᱷᱟᱹ ᱵᱟᱲᱟ ᱦᱩᱭ ᱠᱟᱱᱟ ᱱᱩᱝᱠᱩ ᱯᱩᱴᱠᱟᱹ ᱦᱚᱸ ᱥᱮᱭ ᱢᱚᱡᱽ ᱠᱚ ᱵᱩᱡᱷᱟᱹᱜᱼᱟ᱾
ᱦᱟᱸ
ᱦᱮᱸ ᱟᱸ ᱥᱚᱵᱽᱫᱤᱱ ᱛᱚ ᱵᱟᱵᱤᱱ ᱧᱟᱢ ᱠᱚᱣᱟ ᱯᱩᱴᱠᱟᱹ ᱫᱚ᱾
ᱦᱩᱸ ᱟᱨᱚ ᱱᱤᱭᱟᱹ ᱠᱷᱚᱱ ᱟᱨᱚ ᱴᱮᱥ ᱵᱩᱡᱷᱟᱹᱜᱼᱟ ᱜᱚᱝᱠᱮ ᱦᱟᱱᱟ ᱡᱟᱦᱟᱸ ᱠᱷᱮᱛ ᱟᱲᱮ ᱠᱚᱨᱮ ᱦᱩᱭᱩᱜ ᱫᱚ᱾ ᱵᱟᱝᱟ ᱦᱳᱭ ᱦᱟᱱᱮ ᱵᱟᱞᱤ ᱩᱫᱽ
ᱚ ᱚ ᱦᱮᱸ ᱦᱮᱸ ᱦᱮᱸ ᱦᱟᱱᱮ ᱦᱩᱰᱤᱧ ᱦᱩᱰᱤᱧ ᱥᱟᱹᱦᱤᱡᱽ ᱵᱟᱝ? ᱦᱩᱸ ᱦᱩᱸ ᱚᱱᱟ ᱦᱚᱸᱛᱚ ᱨᱟᱥᱮ ᱟᱹᱰᱤ ᱟᱹᱨᱤᱪᱮᱨᱦᱟ ᱵᱩᱡᱷᱟᱹᱜᱼᱟ, ᱫᱟᱹᱞ ᱥᱟᱛᱮ ᱡᱩᱫᱤ ᱵᱤᱱ ᱩᱛᱩᱭᱟ ᱥᱮ ᱨᱟᱥ
ᱦᱚᱸ ᱨᱥᱮᱭᱟᱵᱤᱱ᱾
ᱦᱩᱸ ᱦᱩᱸ ᱟᱫᱚ ᱚᱱᱟ ᱫᱚ ᱦᱟᱞᱟᱝ ᱦᱚᱸ ᱢᱟᱱᱮ ᱟᱹᱰᱤ ᱜᱷᱟᱹᱲᱤᱡ ᱦᱟᱞᱟᱝ ᱦᱩᱭᱩᱜᱼᱟ ᱛᱚ ᱟᱹᱰᱤ ᱦᱩᱰᱤ ᱦᱮᱸ ᱥᱮ ᱵᱟᱝ?
ᱦᱮᱸ ᱟ ᱦᱮᱸ ᱟᱨ ᱥᱟᱞᱟ ᱦᱚᱸ ᱚᱝᱠᱟᱜᱮ ᱴᱟᱭᱤᱢ ᱦᱟᱛᱟᱣᱟ ᱟᱨ ᱵᱟᱠᱷᱟᱱ ᱞᱮᱜᱮ ᱢᱤᱫᱴᱟᱝ ᱢᱤᱫᱴᱟᱝ ᱠᱩᱲᱟᱹᱣ ᱵᱤᱱ ᱟᱨ ᱜᱟᱹᱰᱤᱡ ᱡᱟᱣᱨᱟᱭ ᱵᱤᱱ᱾
ᱦᱩᱸ ᱟᱫᱚ ᱦᱳᱭᱛᱳ ᱚᱱᱟ ᱫᱚ ᱥᱚᱢᱚᱭ ᱞᱟᱜᱟᱜᱼᱟ ᱠᱤᱱᱛᱩ ᱚᱱᱟ ᱥᱤᱵᱤᱞ ᱴᱟᱜ ᱢᱮᱱᱟᱜᱼᱟ ᱦᱮᱸᱥᱮ ᱵᱟᱝ?
ᱦᱩᱸ ᱦᱟᱣ
ᱦᱩᱸᱜ ᱩᱸ ᱟᱹᱵᱤᱱ ᱥᱮᱫᱜ ᱫᱚ ᱚᱨ ᱛᱩᱫ ᱩᱫᱽ ᱠᱚ ᱧᱟᱢᱚᱜ ᱠᱟᱱᱟ ᱥᱮ ᱵᱟᱝ?
ᱚᱛᱚ ᱫᱚ ᱜᱚᱝᱠᱮ ᱱᱮᱥ ᱫᱚ ᱵᱟᱝᱞᱤᱧ ᱫᱤᱥᱟᱹ ᱵᱟᱲᱟ ᱠᱟᱜ ᱠᱚᱣᱟ ᱾ ᱚᱠᱚᱭ ᱦᱚᱸ ᱵᱟᱠᱚ ᱟᱹᱜᱩ ᱠᱟᱫᱟ ᱾
ᱟᱪᱪᱷᱟ ᱟᱪᱪᱷᱟ ᱚᱢᱚᱱᱚᱜᱼᱟ ᱦᱳᱭᱛᱳ ᱵᱟᱠᱚ ᱫᱤᱥᱟᱹᱣ ᱠᱟᱫ ᱜᱮᱭᱟ ᱡᱟᱦᱟᱸᱭ ᱡᱩᱫᱤ ᱟᱢᱟᱜᱼᱼ ᱦᱩᱸ,
ᱟᱫᱚ ᱚᱝᱠᱟ ᱫᱟᱜ ᱡᱟᱹᱯᱩᱫ ᱵᱟᱹᱱᱩᱜ ᱟᱛᱚ ᱜᱚᱝᱠᱮ ᱾
ᱦᱮᱸ ᱦᱮᱸ ᱵᱟᱹᱱᱩᱜᱼᱟ ᱫᱟᱜ ᱡᱟᱹᱯᱩᱫ ᱚᱝᱠᱟ ᱫᱚ ᱚᱱᱮ ᱢᱟᱡᱷᱮ ᱢᱟᱡᱷᱮ ᱫᱟᱜ ᱜᱚᱫ ᱠᱟᱜ ᱠᱟᱱᱟᱭ ᱟᱨ ᱥᱤᱛᱩᱝ ᱫᱟᱭ
ᱦᱩᱸ ᱡᱟᱹᱯᱤᱫ ᱞᱮᱱᱠᱷᱟᱱ ᱫᱚ ᱩᱫᱽ ᱯᱩᱴᱠᱟᱹ ᱫᱚ ᱡᱟᱹᱥᱛᱤ ᱟᱠᱚ ᱾
ᱦᱩᱸ ᱦᱩᱸ ᱦᱩᱸ ᱟᱫᱚ ᱦᱟᱯᱮ ᱦᱟᱸᱜ ᱛᱤᱥ ᱠᱚᱛᱮ ᱚᱝᱠᱟ ᱫᱟᱜ ᱡᱟᱹᱲᱤᱭ ᱫᱟᱭ ᱾
ᱦᱚᱸ
ᱦᱮᱸᱥᱮ ᱵᱟᱝ ᱵᱟᱠᱷᱟᱱ ᱛᱚ ᱱᱤᱛᱼᱼ